ᱦᱚᱸ ᱦᱮᱞᱳ
ᱦᱮᱸ ᱡᱚᱸᱦᱟᱨ ᱜᱮ,
ᱦᱮᱸ ᱡᱚᱸᱦᱟᱨ ᱜᱮ,
ᱦᱮᱸ ᱦᱮᱞᱳ ᱦᱮᱞᱳ ᱦᱮᱸ ᱡᱚᱦᱟᱨ ᱜᱤ,
ᱦᱮᱸ ᱡᱚᱸᱦᱟᱨ ᱜᱮ ᱮᱢᱚᱜ ᱠᱟᱱᱟ ᱠᱚ ᱥᱮ ᱦᱳᱭ,
ᱦᱮᱸ ᱢᱚᱡᱽ ᱛᱮ ᱟᱸᱡᱚᱢᱚᱜ ᱠᱟᱱᱟ᱾
ᱦᱮᱸ
ᱪᱮᱫ ᱞᱮᱠᱟ ᱱᱟᱯᱟᱭ ᱵᱟᱲᱟ ᱜᱮ ᱥᱮ?
ᱦᱳᱭ ᱱᱟᱯᱟᱭ ᱵᱟᱲᱟ ᱜᱮ, ᱟᱢ ᱜᱮ?
ᱱᱟᱯᱟᱭ ᱵᱟᱲᱟ ᱜᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱚᱲᱟᱜ ᱠᱚᱨᱮ?
ᱱᱚᱜᱰᱮ ᱫᱩᱲᱩᱵ ᱵᱟᱲᱟ ᱦᱩᱭ ᱟᱠᱟᱱᱟ ᱡᱟᱜᱮ ᱦᱚᱭ ᱫᱟᱭ ᱢᱚᱸᱡᱽ ᱜᱮ ᱟᱫᱚ ᱚᱱᱟ
ᱢᱟᱱᱮ ᱵᱟᱹᱭᱦᱟᱹᱲ ᱨᱮᱱᱟᱜ ᱠᱟᱹᱢᱤ ᱵᱟᱠᱷᱨᱟ ᱛᱮᱜᱮ ᱥᱮ ᱤᱥᱟᱹ ᱜᱮ,
ᱦᱳᱭ ᱵᱟᱹᱭᱦᱟᱹᱲ ᱨᱮ ᱛᱷᱚᱲᱟ ᱢᱟᱹᱨᱤᱪ ᱨᱚᱦᱚᱭ ᱦᱩᱭ ᱠᱟᱱᱟ ᱛᱚ ᱟᱫᱚ ᱚᱱᱟᱜᱮ ᱛᱷᱚᱲᱟ, ᱜᱷᱟᱸᱥ ᱵᱟᱪᱷᱟᱣ ᱦᱩᱭᱩᱜ ᱠᱟᱱᱟ, ᱢᱟᱹᱨᱤᱪ ᱜᱚᱰᱟ ᱨᱮᱱᱟᱜ ᱟᱨ ᱫᱩᱲᱩᱵ ᱡᱤᱨᱟᱹ ᱦᱩᱭ
ᱟᱪᱪᱷᱟ ᱢᱟᱹᱨᱤᱪ ᱠᱚᱯᱮ ᱪᱟᱥ ᱜᱮᱭᱟ ᱵᱟᱝ?
ᱦᱳᱭ ᱦᱮᱸ ᱪᱟᱥ ᱵᱟᱲᱟ
ᱪᱮᱫ ᱠᱚᱯᱮ ᱪᱟᱥ ᱜᱮᱭᱟ ᱱᱤᱭᱟᱹ ᱥᱤᱡᱤᱱ ᱟᱯᱮ ᱠᱚᱫᱚ
ᱢᱟᱹᱨᱤᱪ ᱠᱚ, ᱛᱟᱨᱯᱚᱨᱮ ᱡᱷᱤᱸᱜᱟᱹ ᱠᱚ, ᱥᱳᱥᱟ ᱠᱚ,
ᱟᱪᱪᱷᱟ
ᱦᱳᱭ ᱠᱟᱨᱚᱱ ᱛᱤᱞᱢᱤᱧ ᱨᱟᱠᱟᱵ ᱦᱩᱭᱱᱟ ᱦᱚᱜᱼᱚᱭ ᱛᱟᱥᱮ ᱵᱟᱲᱟ ᱦᱩᱭ ᱪᱟᱞᱟᱣ
ᱟᱪᱪᱷᱟ ᱟᱪᱪᱷᱟ᱾
ᱟᱞᱮ ᱫᱤᱥᱚᱢ ᱨᱮᱫᱚ ᱚᱱᱠᱟ ᱫᱚ ᱱᱟᱦᱟᱜ ᱢᱟᱹᱨᱤᱪ ᱪᱟᱥ ᱠᱚᱫᱚ ᱠᱷᱩᱵ ᱮᱠᱴᱟ ᱵᱟᱹᱱᱩᱜ ᱠᱚᱣᱟ, ᱛᱚᱵᱮ ᱢᱟᱹᱨᱤᱪ ᱵᱟᱫᱮ ᱮᱴᱟᱜ ᱮ ᱮᱴᱟᱜ ᱠᱤᱪᱷᱩ ᱪᱟᱥ ᱠᱚᱫᱚ ᱢᱚᱴᱟᱢᱩᱴᱤ ᱵᱷᱟᱜᱤ ᱫᱷᱟᱨᱟ ᱜᱮ ᱢᱮᱱᱟᱜ ᱟᱠᱟᱜ ᱠᱚᱣᱟ᱾ ᱟᱯᱲᱮ ᱠᱚᱫᱚ ᱱᱟᱦᱟᱜ ᱩᱱᱟᱹᱜ ᱮᱠᱴᱟ ᱪᱟᱥ ᱱᱤᱭᱟᱹ ᱫᱚ ᱵᱟᱲᱟᱭ ᱵᱟᱹᱱᱩᱜᱼᱟ᱾ ᱦᱮᱸ ᱛᱚᱵᱮ ᱧᱮᱞᱚᱜ ᱠᱟᱱᱟ ᱡᱮ ᱟᱞᱮ ᱫᱤᱥᱚᱢ ᱨᱮᱦᱚᱸ ᱢᱟᱱᱮ ᱚᱱᱟ ᱠᱚ ᱱᱤᱭᱟᱹ ᱫᱚ ᱢᱟᱹᱨᱤᱪ ᱜᱮ ᱠᱷᱩᱵ ᱮᱠᱴᱟ ᱠᱚᱢ ᱠᱚ ᱪᱟᱥᱟ, ᱢᱟᱱᱮ ᱟᱹᱰᱤ ᱡᱟᱹᱥᱛᱤ ᱡᱚᱛᱚᱱ ᱠᱚ ᱞᱟᱜᱟᱜᱼᱟ ᱥᱮ ᱪᱮᱫ ᱞᱮᱠᱟ ᱚᱱᱠᱟ ᱞᱟᱹᱭᱟᱠᱚ
ᱦᱳᱭ᱾
ᱦᱩᱸ ᱛᱚᱵᱮ ᱢᱟᱹᱨᱤᱪ ᱪᱟᱥ ᱨᱮᱦᱚᱸ ᱟᱹᱰᱤ ᱯᱷᱟᱭᱫᱟ ᱢᱮᱱᱟᱜ ᱜᱮᱭᱟ ᱠᱟᱨᱚᱱ ᱚᱱᱟ ᱫᱚ ᱟᱹᱰᱤ ᱫᱤᱱ ᱫᱟᱨᱮ ᱛᱟᱦᱮᱱᱟ ᱵᱮᱸᱜᱟᱲ ᱫᱟᱨᱮ ᱟᱨ ᱢᱟᱹᱨᱤᱪ ᱫᱟᱨᱮ ᱫᱚ
ᱦᱳᱭ ᱦᱳᱭ
ᱦᱩᱸ ᱟᱞᱮ ᱥᱮᱫ ᱫᱚ ᱡᱟᱹᱥᱛᱤ ᱴᱚᱢᱮᱴᱳ ᱯᱚ ᱠᱷᱤᱨᱟ ᱢᱤᱨᱟ ᱚᱱᱟ ᱠᱚᱜᱮ ᱞᱟᱹᱣᱠᱤ ᱛᱟᱹᱣᱠᱤ ᱪᱟᱥᱟᱠᱚ ᱡᱟᱹᱥᱛᱤ᱾ ᱦᱩᱸ ᱵᱮᱸᱜᱟᱲ ᱠᱚ ᱦᱮᱱᱛᱮᱱ ᱚᱱᱠᱟᱱᱟᱜ ᱚᱱᱟ ᱰᱷᱮᱨ ᱫᱤᱱ ᱡᱟᱦᱟᱸ ᱴᱤᱠᱟᱜᱼᱟ ᱮᱠᱢᱟᱛᱨᱚ ᱚᱱᱟ ᱢᱟᱹᱨᱤᱪ ᱛᱮᱫ ᱱᱟᱦᱟᱜ ᱩᱱᱟᱹᱜ ᱫᱚ ᱪᱟᱥ ᱫᱚ ᱵᱟᱝ ᱧᱮᱞ ᱵᱟᱲᱟ ᱦᱩᱭ ᱠᱟᱱᱟ᱾
ᱤᱛᱟ. ᱫᱚ ᱪᱟᱥ ᱵᱟᱲᱟ ᱦᱩᱭᱩᱜ ᱠᱟᱱ ᱜᱮᱭᱟ᱾
ᱟᱪᱪᱷᱟ ᱛᱟᱦᱚᱞᱮ ᱜᱚᱝᱠᱮ ᱢᱟᱱᱮ ᱟᱢᱫᱚ ᱵᱩᱨᱩ ᱫᱤᱥᱚᱢ ᱥᱮ ᱴᱟᱺᱰᱤ ᱫᱤᱥᱚᱢ?
ᱱᱚᱛᱮ ᱴᱟᱺᱰᱤ ᱫᱤᱥᱚᱢ᱾
ᱟᱪᱪᱷᱟ ᱢᱟᱱᱮ ᱵᱩᱨᱩ ᱠᱚᱫᱚ ᱵᱟᱪᱩᱜ ᱠᱟᱜᱼᱟ ᱵᱟᱝ?
ᱵᱟᱝ ᱵᱟᱹᱪᱷᱩᱣᱟᱹ ᱵᱤᱨᱩᱫ ᱨᱮ
ᱦᱮᱸ ᱟᱪᱪᱷᱟ ᱤᱭᱟᱹ ᱟᱞᱮᱢᱟ ᱡᱟᱭᱦᱚᱠ ᱵᱩᱨᱩ ᱫᱤᱥᱚᱢ ᱦᱚᱲ ᱠᱟᱱᱟᱞᱮ ᱟᱞᱮ ᱫᱚ ᱡᱟᱜᱮ ᱥᱟᱦᱟᱱ ᱠᱚ ᱛᱟᱦᱚᱞᱮ ᱚᱵᱷᱟᱵᱽ ᱵᱟᱹᱱᱩᱜᱼᱟ ᱥᱟᱦᱟᱱ ᱠᱚᱛᱮᱞᱮ ᱤᱥᱤᱱ ᱵᱟᱲᱟᱭᱟ ᱛᱟᱦᱞᱮ ᱟᱯᱮ ᱫᱚ ᱪᱮᱫ ᱯᱮ ᱤᱥᱤᱱᱟ ᱜᱮᱥ ᱦᱮ ᱥᱮ
ᱵᱟᱝ ᱢᱮᱱᱟᱜᱼᱟ ᱜᱚᱭᱴᱷᱟ ᱠᱚ ᱚᱱᱠᱟ ᱛᱷᱚᱲᱟ ᱢᱮᱱᱟᱜ ᱧᱚᱜ ᱜᱮᱭᱟ, ᱚᱱᱛᱮ ᱛᱷᱚᱲᱟ ᱵᱟᱜᱟᱱ ᱞᱮᱠᱟ ᱢᱮᱱᱟᱜ ᱠᱟᱫᱟ ᱛᱚ ᱚᱱᱟ ᱠᱚ ᱠᱚᱨᱮ ᱜᱮ ᱥᱟᱦᱟᱱ ᱧᱟᱢ
ᱟᱪᱪᱷᱟ ᱟᱪᱪᱷᱟ ᱡᱮᱭᱥᱮ ᱠᱤ ᱚᱱᱟ ᱚᱱᱟ ᱨᱮᱱᱟᱜ ᱢᱟᱱᱮ ᱚᱱᱟ ᱡᱟᱦᱟᱸ ᱵᱟᱜᱟᱱ ᱞᱮᱠᱟ ᱚᱱᱟ ᱠᱚᱨᱮᱱᱟᱜ ᱰᱟᱹᱨ ᱠᱚ ᱧᱩᱨᱦᱟᱹ ᱵᱟᱲᱟ ᱠᱚ ᱚᱱᱮ ᱚᱱᱟ ᱠᱚ ᱥᱮ ᱵᱟᱝ
ᱦᱳᱭ ᱦᱳᱭ᱾
ᱛᱟᱦᱚᱞᱮ ᱢᱚᱴᱟᱢᱩᱴᱤ ᱚᱱᱟ ᱦᱮᱸ
ᱦᱮᱸ
ᱟᱨ ᱜᱩᱭᱴᱷᱟᱹ ᱜᱩᱭᱴᱷᱟᱹ ᱫᱚ ᱵᱚᱭᱦᱟ ᱤᱭᱟᱹ ᱢᱟᱱᱮ ᱜᱩᱭᱴᱷᱟᱹ ᱫᱚ ᱪᱮᱫ ᱞᱮᱠᱟ ᱠᱟᱛᱮᱫ ᱢᱟᱱᱮ ᱯᱮ ᱮ ᱵᱮᱱᱟᱣᱟ ᱥᱮ ᱪᱮᱫ ᱞᱮᱠᱟ ᱠᱟᱛᱮ ᱚᱱᱟ ᱫᱚᱯᱮ ᱤᱥᱤᱱᱟ ᱚᱱᱟ ᱠᱚ ᱢᱟᱱᱮ ᱵᱟᱰᱟᱭ ᱵᱟᱹᱱᱩᱜᱼᱟ, ᱟᱪᱪᱷᱟ ᱢᱟᱱᱮ ᱢᱮᱱᱫᱚ ᱜᱩᱨᱤᱡ᱾
ᱥᱤᱯᱤ ᱠᱟᱛᱮ ᱥᱤᱯᱤ ᱠᱟᱛᱮ ᱜᱳᱞ ᱠᱟᱛᱮᱜ ᱛᱷᱟᱯᱲᱟᱭ ᱦᱩᱭᱩᱜᱼᱟ ᱟᱫᱚ ᱚᱱᱟᱜᱮ ᱨᱚᱦᱚᱲᱚᱜᱼᱟ᱾ ᱨᱚᱦᱚᱲ ᱠᱟᱛᱮᱫ ᱚᱱᱟ ᱜᱮ ᱴᱷᱮᱠᱟ ᱦᱩᱭᱩᱜᱼᱟ᱾
ᱟᱪᱪᱷᱟ ᱢᱟᱱᱮ ᱜᱮᱥ ᱠᱚᱨᱮᱱᱟᱜ ᱠᱚᱱᱳ ᱥᱩᱵᱮᱵᱚᱥᱛᱷᱟ ᱫᱚ ᱵᱟᱹᱪᱩᱜ ᱟᱠᱟᱟᱜᱼᱟ
ᱦᱳᱭ ᱵᱮᱵᱚᱥᱛᱷᱟ ᱫᱚ ᱢᱟᱱᱮ ᱢᱮᱱᱟᱜ ᱜᱮᱭᱟ ᱟᱫᱚ ᱥᱮᱨᱚᱠᱚᱢ ᱱᱚᱣᱟ ᱜᱚᱭᱴᱷᱟ ᱢᱮᱱᱟᱜ ᱟᱠᱟᱫᱟ ᱪᱮᱫ ᱟᱫᱚ ᱚᱱᱟ ᱜᱮᱥ ᱫᱚ ᱯᱟᱭᱥᱟ ᱫᱤᱭᱮ ᱵᱷᱚᱨᱟᱣ ᱦᱩᱭᱩᱜᱼᱟ ᱛᱚ ᱟᱨᱦᱚᱸ ᱚᱱᱟ ᱵᱟᱭᱛᱮ ᱜᱮᱥ ᱫᱤᱭᱮ ᱫᱚ ᱵᱟᱝ ᱫᱟᱠᱟ ᱩᱛᱩ ᱦᱩᱭᱩᱜ ᱠᱟᱱᱟ᱾
ᱦᱮᱸ ᱦᱮᱸ ᱟᱨ ᱟᱵᱚ ᱥᱟᱱᱛᱟᱲᱟᱜ ᱢᱟᱛᱚ ᱩᱱᱟᱹᱜ ᱮᱠᱴᱟ ᱟᱨᱡᱟ ᱢᱟ ᱵᱟᱹᱱᱩᱜ ᱟᱠᱟᱫ ᱛᱟᱵᱚᱱ ᱜᱮᱭᱟ ᱴᱟᱠᱟ ᱯᱩᱭᱥᱟᱹ ᱨᱮᱱᱟᱜ ᱦᱮᱸ ᱛᱟᱞᱮ ᱡᱟᱠ ᱜᱮ ᱡᱟᱦᱟᱸ ᱞᱮᱠᱟ ᱠᱚᱢ ᱠᱷᱚᱨᱚᱪ ᱛᱮ ᱫᱟᱲᱮᱭᱟᱜ ᱠᱟᱱᱟ ᱵᱚᱱ ᱚᱱᱟ ᱜᱮ ᱱᱟᱯᱟᱭ ᱚᱜ ᱠᱟᱱᱟ ᱛᱮ ᱟᱵᱚᱦᱚᱸ ᱚᱱᱟ ᱠᱚ ᱧᱟᱢ ᱤᱫᱤᱜ ᱠᱟᱱᱛᱮ ᱚᱵᱚᱥᱥᱭᱚ ᱴᱷᱤᱠ ᱜᱮᱵᱚᱱ ᱵᱩᱡ ᱮ-ᱟ
ᱦᱳᱭ ᱦᱳ
ᱛᱟᱦᱚᱞᱮ ᱵᱚᱭᱦᱟ ᱢᱟᱱᱮ ᱛᱟᱦᱞᱮ ᱟᱯᱮ ᱫᱚ ᱢᱟᱱᱮ ᱤᱥᱤᱱ ᱟᱨᱚ ᱫᱤᱠ ᱫᱤᱭᱮ ᱫᱚ ᱱᱟᱦᱟᱜ ᱠᱟᱹᱴᱤᱡ ᱯᱮ ᱠᱚᱥᱴᱚ ᱧᱚᱜ ᱜᱮᱭᱟ ᱵᱟᱝ
ᱦᱳᱭ
ᱦᱮᱸ ᱠᱚᱥᱴᱚ ᱢᱟᱛᱚᱞᱚᱵ ᱟᱯᱮ ᱦᱚᱸ ᱴᱷᱤᱠ ᱜᱮᱯᱮ ᱵᱩᱡᱮᱫ-ᱟ ᱛᱚᱵᱮ ᱤᱧ ᱚᱱᱮ ᱟᱞᱮ ᱤᱧ ᱱᱚᱛᱮ ᱠᱷᱚᱱᱟᱜ ᱤᱧ ᱵᱩᱡᱫᱟ ᱡᱮ ᱵᱟᱝ ᱠᱟᱹᱴᱤᱡ ᱯᱮ ᱠᱚᱥᱴᱚᱜ ᱠᱟᱱᱟ ᱠᱟᱨᱚᱱ ᱟᱞᱮ ᱫᱚ ᱥᱟᱦᱟᱱ ᱥᱮ ᱤᱥᱤᱱ ᱟᱨᱚ ᱫᱤᱠ ᱫᱤᱭᱮ ᱫᱚ ᱠᱳᱱᱚ ᱢᱟᱱᱮ ᱜᱮᱥ ᱨᱮᱱᱟᱜ ᱯᱨᱚᱭᱳᱡᱚᱱ ᱦᱚ ᱵᱟᱝ ᱦᱩᱭᱩᱜᱼᱟ ᱥᱟᱢᱱᱮ ᱨᱮ ᱜᱮ ᱞᱟᱹᱴᱩ ᱞᱟᱹᱴᱩ ᱞᱟᱹᱴᱩ ᱵᱩᱨᱩ ᱛᱟᱞᱮ ᱚᱸᱰᱮ ᱠᱷᱚᱱᱟᱜ ᱢᱟᱜ ᱵᱟᱲᱟ ᱠᱟᱛᱮᱫ ᱞᱟᱹᱴᱩ ᱞᱟᱹᱴᱩ ᱫᱟᱨᱮ ᱠᱚ, ᱦᱳᱭ ᱟᱨᱠᱤ ᱚᱱᱠᱟᱱᱟᱜ ᱢᱟᱱᱮ ᱚᱱᱠᱟ ᱢᱮᱱᱟᱜ ᱠᱚ ᱛᱟᱞᱮᱭᱟ ᱩᱱᱟᱹᱜ ᱵᱩᱨᱩ ᱫᱚ ᱥᱟᱦᱟᱱ ᱠᱚᱫᱚ ᱮᱵᱮᱞᱮᱵᱮᱞ ᱜᱮᱞᱮ ᱧᱟᱢᱟ ᱫᱟᱨᱮ ᱠᱚ ᱩᱱᱟᱹᱜᱴᱟ ᱵᱟᱝ ᱢᱟᱜ ᱦᱩᱭᱩᱜ ᱛᱟᱞᱮᱭᱟ ᱡᱟᱦᱟᱸ ᱯᱟᱞᱴᱟᱣ ᱵᱟᱲᱟ ᱠᱚ ᱚᱱᱟ ᱠᱚᱜᱮ ᱟᱨ ᱪᱮᱫ ᱢᱟᱜ ᱵᱟᱲᱟ ᱠᱟᱛᱮᱫ ᱰᱟᱝᱨᱟ ᱜᱟᱹᱰᱤ ᱤᱫᱤ ᱠᱟᱛᱮᱫ ᱪᱮᱦᱨᱟ ᱥᱟᱺᱦᱤᱡ ᱞᱟᱫᱮ ᱠᱟᱛᱮᱜ ᱦᱮᱸ ᱥᱮ ᱰᱟᱝᱝᱨᱤ ᱜᱟᱹᱰᱤ ᱨᱮ ᱞᱟᱫᱮ ᱠᱟᱛᱮᱫ ᱟᱹᱜᱩ ᱠᱟᱛᱮᱫ ᱪᱮᱨᱦᱟ ᱥᱟᱺᱦᱤᱡ ᱢᱟᱜ ᱵᱟᱲᱟ ᱠᱟᱛᱮᱫ ᱟᱨ ᱵᱮᱨᱮᱞ ᱨᱮᱜᱮ ᱪᱮᱨᱦᱟ ᱥᱟᱺᱦᱤᱡ ᱯᱟᱲᱟᱜᱚᱜᱼᱟ᱾ ᱟᱨ ᱨᱚᱦᱚᱲ ᱞᱮᱱᱠᱷᱟ ᱠᱟᱹᱴᱤᱡ ᱠᱚᱥᱴᱚᱼᱟ ᱪᱮᱨᱦᱟ ᱥᱮᱦᱤᱧ ᱢᱟᱜ ᱵᱟᱲᱟ ᱠᱟᱛᱮᱫ ᱛᱮᱫ ᱡᱟᱜᱮ ᱦᱩᱲᱩ ᱛᱤᱠᱤ ᱥᱮ ᱫᱟᱠᱟ ᱤᱥᱤᱱ ᱩᱛᱩ ᱤᱥᱤᱱ ᱡᱚᱛᱚ ᱢᱟᱱᱮ ᱥᱟᱦᱟᱱ ᱛᱮᱜᱮ ᱡᱚᱛᱚ ᱠᱤᱪᱷᱩᱭᱟᱞᱮ᱾
ᱦᱸ
ᱟᱨᱚ ᱚᱱᱠᱟ ᱢᱮᱱᱟᱜᱼᱟ ᱟᱨᱚ ᱮᱴᱟᱜ ᱫᱤᱥᱚᱢ ᱠᱚᱨᱮ ᱫᱚ ᱯᱟᱞᱦᱟ ᱠᱚᱛᱮ ᱥᱮ ᱟᱵᱚ ᱡᱟᱦᱟᱸ ᱦᱩᱲᱩ ᱛᱤᱠᱤ ᱠᱟᱛᱮᱫ ᱡᱟᱦᱟᱸ ᱞᱟᱹᱦᱩᱫ ᱠᱟᱛᱮᱫ ᱡᱟᱦᱟᱸ ᱚᱱᱟ ᱱᱟᱜ ᱚᱱᱟ ᱚᱱᱟ ᱢᱮᱱᱫᱚ ᱤᱭᱟᱹ ᱞᱩᱵᱩᱜ ᱛᱮᱫ ᱩᱰᱩᱠᱚᱜ ᱠᱟᱱ ᱚᱱᱟ ᱞᱩᱵᱩᱜ ᱠᱚᱛᱮ ᱦᱚᱸ ᱠᱚ ᱤᱥᱤᱱᱟ᱾
ᱦᱳᱭ ᱞᱩᱵᱩᱜ ᱠᱚᱛᱮ ᱦᱮᱸ
ᱦᱩᱸ
ᱛᱚᱵᱮ ᱚᱱᱛᱮ ᱫᱚ ᱦᱩᱲᱩ ᱛᱤᱱᱟᱹᱜ ᱫᱷᱟᱣ ᱠᱚ ᱪᱟᱥ ᱛᱮ?
ᱟᱞᱮ ᱥᱮᱱ ᱫᱚ ᱟᱞᱮ ᱥᱮᱱ ᱫᱚ ᱢᱤᱫ ᱫᱷᱟᱣ ᱜᱮᱠᱚ ᱪᱟᱥ -ᱟ ᱡᱟᱦᱟᱸ ᱫᱚ ᱱᱚᱣᱟ ᱮ ᱥᱮᱨᱢᱟ ᱨᱮᱱᱟᱜ ᱫᱟᱜ ᱡᱟᱹᱲᱤ ᱛᱮᱜᱮ, ᱦᱮᱸ ᱥᱤᱡᱤᱱ ᱨᱮ ᱥᱮᱨᱢᱟ ᱫᱟᱜ ᱢᱟ ᱢᱤᱫ ᱫᱷᱟᱣ ᱜᱮ ᱡᱟᱹᱲᱤ ᱟᱵᱚᱱᱟ ᱜᱚᱴᱟ ᱫᱤᱥᱚᱢ ᱜᱮ ᱦᱮᱸ ᱚᱱᱠᱟᱜᱮ ᱟᱨ ᱦᱮ ᱟᱯᱮ ᱥᱮᱱ ᱫᱚ ᱪᱮᱫ ᱞᱮᱠᱟ ᱵᱟᱨ ᱫᱷᱟᱣ ᱥᱮ ᱢᱤᱫ ᱫᱷᱟᱣ ᱜᱮ
ᱟᱞᱮᱥᱮᱫ ᱱᱚᱛᱮ ᱫᱚ ᱵᱟᱨ ᱫᱷᱟᱣ ᱜᱮ ᱪᱟᱥ ᱦᱩᱭᱩᱜᱼᱟ ᱦᱩᱲᱩ ᱫᱚ
ᱟᱪᱪᱷᱟ ᱟᱪᱪᱷᱟ ᱢᱟᱱᱮ ᱢᱟᱱᱮ ᱫᱟᱜ ᱠᱚᱨᱮᱱᱟᱜ ᱚᱱᱠᱟ ᱵᱮᱵᱚᱥᱛᱟ ᱢᱮᱱᱟᱜᱼᱟ ᱵᱳᱭᱨᱤᱝ ᱛᱳᱨᱤᱝ ᱥᱮ ᱚᱱᱠᱟ ᱰᱮᱢ ᱛᱮᱢ ᱠᱷᱚᱱᱟᱜ ᱟᱪᱪᱷᱟ ᱛᱟᱦᱚᱞᱮ ᱟᱯᱮ ᱫᱚᱯᱮ ᱪᱟᱥ ᱜᱮᱭᱟ ᱡᱟᱹᱥᱛᱤ ᱦᱩᱸ ᱦᱩᱸ ᱵᱳᱭᱨᱤᱝ ᱨᱮ ᱢᱳᱴᱟᱢᱩᱴᱤ ᱛᱤᱱᱟᱹᱜ ᱜᱟᱱ ᱡᱟᱭᱜᱟ ᱨᱮ ᱪᱟᱥ ᱞᱮᱠᱷᱟᱱ ᱵᱳᱭᱨᱤᱝ ᱢᱟᱱᱮ ᱮᱴᱮᱱ ᱫᱟᱲᱮᱭᱟᱜᱼᱟ᱾ ᱢᱟᱱᱮ ᱵᱳᱭᱨᱤᱝ ᱵᱳᱭᱨᱤᱝ ᱠᱚᱨᱟᱣ ᱠᱟᱛᱮᱜ ᱢᱟ ᱯᱩᱨᱟᱹᱜᱮ ᱫᱟᱜ ᱢᱟ ᱠᱟᱱ ᱟᱨ ᱦᱩᱲᱩ ᱨᱮᱢᱟ ᱫᱟᱜ ᱢᱟ ᱥᱚᱴᱠᱟ ᱢᱟ ᱵᱟᱭ ᱜᱟᱱᱚᱜ ᱜᱮᱭᱟ ᱥᱮ
ᱦᱮᱸ ᱛᱟᱦᱞᱮ ᱢᱚᱴᱟ ᱢᱩᱴᱤ ᱛᱤᱱᱟᱹᱜ ᱜᱟᱱ ᱮᱨᱤᱭᱟ ᱛᱮ ᱚᱱᱟ ᱵᱳᱨᱤᱧ ᱮ ᱠᱟᱵᱷᱟᱨᱟ
ᱯᱟᱨᱥᱳᱱᱟᱞᱤ ᱵᱳᱨᱤᱝ ᱯᱮ ᱞᱟ ᱦᱚᱪᱚᱼᱭᱟ ᱥᱮ ᱚᱱᱠᱟ ᱢᱟᱱᱮ ᱡᱚᱛᱚ ᱯᱟᱸᱪ ᱪᱷᱚ ᱡᱚᱱ ᱢᱮᱥᱟ ᱠᱟᱛᱮᱮᱫ ᱞᱟ ᱦᱚᱪᱚ ᱠᱟᱛᱮᱫ ᱦᱮᱸ
ᱚᱠᱚᱭ ᱠᱚᱫᱚ ᱢᱟᱱᱮ ᱚᱱᱠᱟ ᱱᱤᱡᱮ ᱛᱮᱜᱮ ᱠᱚ ᱵᱳᱨᱤᱝ ᱫᱟ ᱚᱠᱚᱭ ᱠᱚᱫᱚ ᱚᱱᱠᱟ ᱢᱤᱞᱟᱹᱣ ᱠᱟᱛᱮᱫ ᱦᱚᱸ ᱵᱟᱨᱭᱟ ᱯᱮᱭᱟ ᱦᱚᱲ
ᱟᱪᱪᱷᱟ
ᱦᱮᱸ ᱚᱝᱠᱟ ᱚᱝᱠᱟ ᱠᱟᱛᱮ ᱯᱮ ᱪᱟᱹᱥ ᱮᱜ-ᱟ ᱵᱟᱝ
ᱦᱳᱭ ᱦᱳᱭ
ᱚᱱᱟ ᱦᱚᱸ ᱱᱟᱯᱟᱭ ᱜᱮᱭᱟ ᱟᱵᱚ ᱥᱟᱱᱛᱟᱲ ᱦᱚᱯᱚᱱ ᱫᱚ ᱩᱱᱟᱹᱜ ᱮᱠᱴᱟ ᱴᱟᱠᱟ ᱯᱩᱭᱥᱟᱹ ᱫᱤᱭᱮ ᱫᱚ ᱩᱱᱟᱹᱜ ᱮᱠᱴᱟ ᱠᱟᱹᱴᱤᱡ ᱵᱚᱱ ᱠᱚᱢ ᱫᱷᱟᱨᱟ ᱧᱚᱜ ᱜᱮᱭᱟ ᱫᱤᱠᱩ ᱪᱷᱟᱛᱤᱠ ᱞᱮᱠᱟ ᱫᱚ ᱡᱮ ᱴᱟᱠᱟ ᱯᱩᱭᱥᱟᱹ ᱡᱟᱹᱥᱛᱤ ᱛᱟᱵᱚᱱᱟ ᱚᱱᱠᱟ ᱫᱚ ᱟᱵᱚ ᱫᱚ ᱥᱤᱢᱤᱛᱚ ᱛᱟᱦᱮᱱ ᱛᱟᱵᱚᱱᱟ ᱟ ᱱᱚᱜᱼᱚ ᱱᱚᱝᱠᱟ ᱜᱚᱲᱚ ᱜᱚᱯᱲᱚ ᱠᱟᱛᱮᱫ ᱥᱮ ᱢᱮᱥᱟ ᱵᱟᱲᱟ ᱠᱟᱛᱮᱫ ᱜᱮ ᱱᱟᱯᱟᱭᱚᱜᱼᱟ ᱢᱟᱱᱮ ᱟᱵᱚ ᱡᱟᱸᱦᱟ ᱞᱮᱠᱟ ᱟᱨ ᱟᱵᱚ ᱡᱮ ᱱᱚᱣᱟ ᱱᱚᱜᱼᱚᱭ ᱡᱮ ᱵᱳᱨᱤᱝ ᱵᱚᱱ ᱞᱟᱹᱭ-ᱫᱟ ᱫᱤᱠᱩ ᱪᱷᱟᱛᱤᱠ ᱫᱚ ᱦᱚᱭ ᱠᱚ ᱞᱟᱹᱭ ᱠᱮᱭᱟ ᱱᱚᱣᱟ ᱵᱳᱨᱤᱝ ᱵᱟᱹᱭ ᱪᱮᱫ ᱵᱟᱭ ᱫᱟᱲᱮᱜ ᱠᱟᱱᱟ ᱦᱮᱱ ᱛᱮ ᱚᱝᱠᱟ-ᱱᱟᱜ ᱠᱚ ᱨᱚᱲᱟ ᱛᱚᱵᱮ ᱜᱚᱢᱠᱮ ᱟᱵᱚ ᱫᱚ ᱱᱚᱣᱟ ᱱᱚᱣᱟ ᱵᱳᱭᱨᱤᱝ ᱫᱚ ᱢᱟᱱᱮ ᱚᱱᱟ ᱜᱮ ᱱᱟᱯᱟᱭ ᱟᱵᱚ ᱴᱷᱮᱱ ᱫᱚ ᱱᱚᱣᱟ ᱥᱟᱴ ᱥᱳᱛᱛᱳᱨ ᱥᱮ ᱚᱱᱠᱟᱱ-ᱟᱜ ᱡᱟᱦᱟᱸ ᱛᱤᱱᱟᱹᱜ ᱠᱟᱹᱣᱰᱤ ᱠᱩᱲᱤ ᱚᱱᱠᱟ ᱢᱮᱱᱟᱜᱼᱟ ᱚᱱᱟ ᱜᱮ ᱢᱟᱱᱮ ᱟᱹᱰᱤ ᱰᱷᱮᱨ ᱵᱚᱱ ᱢᱚᱱᱮᱭᱟ ᱠᱟᱨᱚᱱ ᱟᱵᱚᱣ-ᱟᱜ ᱢᱟ ᱟᱨᱡᱟᱣ ᱵᱟᱹᱱᱩᱜᱼᱟ ᱵᱟᱝ ᱛᱟᱦᱮᱸᱞᱮᱱ ᱮᱱᱠᱷᱟᱱ ᱡᱟ ᱦᱩᱭᱩᱜ-ᱟ ᱟᱨᱠᱤ ᱟᱨ ᱫᱤᱠᱩ ᱪᱷᱟᱛᱤᱠ ᱞᱮᱠᱟ ᱟᱵᱚᱫᱚ ᱵᱟᱵᱚᱱ ᱠᱩᱨᱩᱢᱩᱴᱩᱭᱟ ᱦᱮᱱᱛᱮᱱ ᱫᱤᱠᱩ ᱪᱷᱟᱹᱛᱤᱠ ᱫᱚ ᱦᱟᱨᱟᱜ ᱟᱠᱚ ᱠᱟᱹᱢᱤ ᱨᱮᱠᱚ ᱞᱟᱜᱟᱜᱼᱟ ᱟᱨ ᱟᱵᱚ ᱫᱚ ᱚᱱᱟ ᱠᱚᱫᱚ ᱩᱱᱟᱹᱜ ᱮᱠᱴᱟ ᱵᱟᱵᱚᱱ ᱠᱮᱭᱟᱨ ᱟᱠᱟᱫᱟ ᱥᱮ ᱱᱤᱛᱚᱜ ᱦᱚᱸ ᱵᱟᱵᱚᱱ ᱠᱮᱭᱟᱨ-ᱟᱜ ᱠᱟᱱᱟ ᱛᱚᱵᱮ ᱟᱵᱚ ᱢᱟᱱᱮ ᱠᱮᱭᱟᱨ ᱫᱚᱨᱠᱟᱨ ᱛᱟᱦᱮᱸ ᱠᱟᱱ ᱛᱟᱵᱚ-ᱱᱟ ᱟᱵᱚ ᱠᱚᱣᱟᱜ ᱪᱟᱞᱟᱣ ᱮᱱᱟ ᱛᱚᱵᱮ ᱜᱤᱫᱽᱨᱟᱹ ᱠᱚ ᱱᱟᱹᱭ ᱱᱟᱯᱟᱭ ᱛᱮ ᱢᱟᱱᱮ ᱚᱞ ᱯᱟᱲᱦᱟᱣ ᱦᱚᱪᱚ ᱠᱟᱛᱮᱫ ᱩᱱᱠᱩ ᱦᱚᱸ ᱢᱟᱱᱮ ᱚᱱᱠᱟ ᱞᱟᱹᱴᱷᱩ ᱫᱷᱟᱯ ᱨᱮ ᱫᱚᱦᱚᱭᱟᱜ ᱵᱚᱱ ᱪᱮᱥᱴᱟᱭᱟ
ᱦᱳᱭ ᱚᱝᱠᱟ ᱜᱮ ᱚᱞ ᱯᱟᱲᱦᱟᱣ ᱦᱚᱪᱚ ᱠᱚᱣᱟ ᱵᱚᱱ ᱜᱤᱫᱟᱹᱨ ᱯᱤᱫᱟᱹᱨ ᱠᱚ᱾
ᱦᱮᱸ ᱴᱷᱤᱠ ᱴᱷᱤᱠ ᱦᱮᱸ ᱦᱩᱲᱩ ᱠᱚᱫᱚ ᱯᱮ ᱛᱚᱞᱟ ᱵᱟᱲᱟ ᱟᱠᱟᱫ ᱜᱮᱭᱟ ᱵᱟᱝ?
ᱦᱳᱭ ᱡᱟ ᱜᱮ ᱛᱚᱞᱟ ᱵᱟᱲᱟ ᱦᱩᱭ ᱠᱟᱱᱟ ᱦᱩᱲᱩ ᱠᱚ ᱦᱚᱸ ᱵᱟᱝ ᱦᱩᱭ ᱞᱮᱱᱟ ᱱᱤᱭᱟᱹ ᱵᱟᱨ ᱫᱚ ᱟᱨ ᱫᱟᱜ ᱤᱭᱟᱹ ᱛᱮ ᱫᱟᱜ
ᱴᱷᱤᱠ ᱴᱷᱤᱠ ᱢᱟᱱᱮ ᱚᱱᱟ ᱵᱟᱨ ᱫᱷᱟᱣ ᱡᱟᱦᱟᱸ ᱯᱮ ᱪᱟᱥ ᱫᱚ ᱦᱮᱸ
ᱢᱟᱱᱮ ᱵᱟᱨ ᱫᱷᱟᱣ ᱡᱟᱦᱟᱸ ᱯᱮ ᱪᱟᱥ ᱡᱟᱦᱟᱸ ᱥᱤᱛᱩᱝ ᱫᱤᱱ ᱠᱚ ᱪᱟᱹᱥ ᱚᱱᱟ ᱴᱟᱜ ᱫᱚ ᱵᱟᱹᱭ ᱦᱩᱭ ᱞᱮᱱ ᱛᱟᱯᱮᱭᱟ ᱵᱟ
ᱯᱩᱭᱞᱩ ᱵᱟᱨᱟᱜ ᱫᱚ ᱦᱩᱭ ᱞᱮᱱᱟ
ᱛᱟᱞᱦᱮ ᱵᱚᱭᱦᱟ ᱟᱯᱮ ᱫᱚ ᱢᱟᱱᱮ ᱦᱩᱲᱩ ᱛᱮ ᱦᱚᱸ ᱯᱨᱟᱭ ᱟᱯᱮ ᱥᱮᱱ ᱫᱚ ᱠᱟᱢᱟᱣ ᱠᱚ ᱢᱮᱱᱟᱜ ᱜᱮᱭᱟ ᱟᱞᱮ ᱫᱤᱥᱚᱢ ᱚᱱᱮ ᱛᱚ ᱥᱮᱨᱢᱟ ᱡᱟᱹᱲᱤ ᱫᱟᱜ ᱛᱮ ᱜᱮ ᱱᱟᱦᱟᱜ ᱟᱞᱮ ᱫᱚ ᱞᱮ ᱪᱟᱹᱥ ᱵᱟᱲᱟᱭᱟ
ᱦᱳᱭ ᱦᱳᱭ
ᱢᱟᱱᱮ ᱟᱯᱮ ᱛᱚ ᱡᱩᱫᱤ ᱵᱟᱭ ᱫᱟᱜ ᱟᱯᱮᱭ-ᱟ ᱱᱮᱥ ᱥᱮᱨᱢᱟ ᱥᱮᱨᱢᱟ ᱨᱮᱱᱟᱜ
ᱦᱳᱭ
ᱦᱮ ᱟᱯᱮ ᱫᱚ ᱮᱱᱛᱮ ᱨᱮᱦᱚᱸ, ᱢᱟᱱᱮ ᱟᱯᱮᱭᱟᱜ ᱱᱚᱣᱟ ᱪᱟᱥ ᱫᱚ ᱦᱩᱭᱩᱜ ᱛᱟᱯᱮ ᱜᱮᱭᱟ ᱾
ᱦᱮᱸ ᱡᱟᱜ ᱜᱮ ᱪᱟᱥ ᱫᱚ ᱦᱩᱭᱩᱜ ᱫᱚ ᱦᱩᱭᱩᱜ ᱜᱮᱭᱟ ᱾
ᱟᱨ ᱛᱟᱦᱚᱞᱮ ᱟᱞᱮ ᱱᱚᱜᱼᱚᱭ ᱛᱚ ᱥᱮᱨᱢᱟ ᱡᱟᱹᱲᱤ ᱵᱟᱝᱠᱷᱟᱱ ᱦᱟᱸᱜ, ᱪᱟᱥ ᱫᱚ ᱵᱟᱝ ᱜᱟᱱᱚᱜ ᱛᱟᱞᱮᱭᱟ ᱟᱯᱮ ᱫᱚ ᱡᱩᱫᱤ ᱦᱚᱭ ᱛᱚ ᱱᱤᱛᱚᱜ ᱥᱮᱨᱢᱟ ᱡᱟᱹᱲᱤᱭ ᱟᱯᱮ ᱨᱮᱦᱚᱸ ᱡᱩᱫᱤ ᱵᱟᱯᱮ ᱪᱟᱥᱟ? ᱯᱚᱨᱮ ᱛᱮᱦᱚᱸ ᱱᱟᱹᱜ ᱯᱮ ᱪᱟᱥ ᱜᱮᱭᱟ ᱾ᱟᱨ ᱟᱞᱮᱭᱟᱜ ᱫᱚ ᱚᱱᱟᱫᱚ ᱵᱟᱹᱱᱩᱜ ᱛᱟᱞᱮᱭᱟ ᱾
ᱦᱳᱭ ᱦᱳᱭ ᱾ ᱚᱱᱠᱟ
ᱦᱩᱸ ᱦᱩᱸ
ᱛᱚᱞᱮ